ᱮᱸᱜ ᱥᱟᱹᱜᱩᱱ ᱛᱟᱨᱟᱥᱤᱧ᱾
ᱥᱟᱹᱜᱩᱱ ᱛᱟᱨᱟᱥᱤᱧ ᱟᱸᱡᱚᱢ ᱧᱟᱢᱚᱜ ᱠᱟᱱᱟ ᱥᱮ?
ᱦᱮᱸ ᱟᱸᱡᱚᱢ ᱧᱟᱢᱚᱜ ᱠᱟᱱ ᱜᱮᱭᱟ᱾
ᱟᱪᱪᱷᱟ᱾
ᱛᱮᱦᱮᱧᱟᱜ ᱛᱟᱦᱚᱞᱮ ᱮᱛᱚᱦᱚᱵ ᱦᱩᱭ ᱞᱮᱱ ᱜᱮ᱾
ᱟᱪᱪᱷᱟ ᱢᱟ ᱛᱟᱦᱚᱞᱮ ᱛᱮᱦᱮᱧᱟᱜ ᱥᱟᱛᱟᱢ ᱟ ᱤᱧᱤᱧ ᱥᱟᱵ ᱨᱟᱠᱟᱵ ᱫᱟ,
ᱟᱪᱪᱷᱟ ᱟᱹᱵᱤᱱ ᱞᱟᱹᱭ ᱵᱤᱱ᱾
ᱟᱪᱪᱷᱟ ᱤᱧᱤᱧ ᱥᱟᱵ ᱨᱟᱠᱟᱵᱫᱟ ᱛᱮᱦᱮᱸᱧᱟᱜ ᱥᱟᱛᱟᱢ ᱫᱚ ᱱᱚᱣᱟᱜ ᱜᱮ ᱡᱮ ᱱᱚᱸᱜᱼᱚᱭ ᱡᱮ ᱢᱚᱰᱟᱨᱱᱤᱡᱚᱢ ᱥᱮ ᱟᱵᱚᱣᱟᱜ ᱥᱟᱶᱛᱟ ᱢᱳᱰᱟᱨᱱ ᱠᱟᱱᱟ ᱱᱚᱣᱟ ᱵᱟᱨᱮᱛᱮ ᱱᱩᱱᱟᱹᱜ ᱠᱟᱛᱷᱟ ᱵᱚᱱ ᱞᱟᱹᱭᱟ ᱛᱟᱦᱞᱮ ᱟᱵᱤᱱᱟᱜ ᱢᱚᱛ ᱛᱮᱫᱚ ᱟᱵᱤᱱ ᱫᱚ ᱪᱮᱫ ᱵᱤᱱ ᱢᱚᱱᱮᱭᱟ ᱥᱟᱹᱨᱤ ᱜᱮᱠᱤ ᱟᱵᱚᱣᱟᱜ ᱥᱟᱶᱛᱟ ᱢᱚᱰᱟᱨᱱ ᱠᱟᱱᱟ ᱱᱚᱣᱟ ᱥᱚᱢᱟᱡᱽ ᱱᱚᱣᱟ ᱥᱟᱶᱛᱟ ᱢᱚᱰᱟᱨᱱ ᱠᱟᱱᱟ? ᱥᱮ ᱱᱤᱛᱚᱜ ᱦᱚᱸ ᱯᱟᱹᱦᱤᱞ ᱞᱮᱠᱟᱜ ᱜᱮ ᱟᱸ ᱠᱩ ᱥᱚᱝᱥᱠᱟᱨ ᱟᱨ ᱩᱸ ᱧᱩᱛᱟᱹᱛ ᱨᱮᱜᱮ ᱢᱮᱱᱟᱜᱼᱟ᱾ ᱪᱮᱫ ᱵᱤᱱ ᱞᱟᱹᱭᱟ?
ᱟᱪᱪᱷᱟ ᱟᱭᱢᱟ ᱟᱭᱢᱟ ᱥᱟᱨᱦᱟᱣ ᱱᱩᱱ ᱢᱟᱨᱟᱝ ᱠᱩᱠᱞᱤ ᱫᱚᱦᱚ ᱞᱟᱹᱜᱤᱫ ᱛᱮ ᱟᱹᱞᱤᱧ ᱴᱷᱮᱱ᱾
ᱦᱮᱸ᱾
ᱟᱹᱞᱤᱧᱟᱜ ᱛᱤᱱᱟᱹᱜ ᱴᱟᱜ ᱩᱭᱦᱟᱹᱨᱚᱜ ᱠᱟᱱᱟ ᱩᱱᱟᱹᱜ ᱴᱟᱜ ᱜᱮᱞᱤᱧ ᱞᱟᱹᱭ ᱥᱟᱰᱮᱭᱟᱵᱤᱱᱟ᱾ ᱟᱫᱚ ᱵᱟ ᱵᱷᱩᱞ ᱛᱩᱴᱤ ᱫᱚ ᱦᱮᱸ ᱦᱮᱸ ᱵᱷᱩᱞᱛᱩᱴᱤ ᱛᱟᱦᱮᱸᱱ ᱠᱷᱟᱱ ᱵᱤᱱ ᱞᱟᱹᱭ ᱥᱟᱰᱮ ᱟᱹᱞᱤᱧᱟ ᱚᱠᱟᱴᱟᱜ ᱴᱷᱤᱠ ᱥᱮ ᱛᱤᱱᱟᱹᱜ ᱴᱟ ᱵᱷᱩᱞ ᱞᱤᱧ ᱞᱟᱹᱭ ᱫᱟ,
ᱦᱮᱸ᱾
ᱟᱹᱞᱤᱧᱟᱜ ᱢᱮᱱᱢᱮᱱ ᱛᱮᱫᱚ ᱱᱤᱭᱟᱹ ᱱᱟᱦᱟᱸᱱᱟᱜ ᱡᱩᱜᱽ ᱢᱟ ᱢᱚᱰᱟᱱ ᱫᱚ ᱢᱚᱰᱟᱱ ᱜᱮᱠᱚ ᱞᱟᱹᱭ ᱫᱟ, ᱥᱟᱱᱟᱢ ᱠᱚᱜᱮ, ᱢᱮᱱᱠᱷᱟᱱ ᱟ ᱢᱤᱫᱴᱮᱱ ᱡᱤᱱᱤᱥ ᱵᱟᱨ ᱵᱟᱨ ᱧᱮᱞ ᱧᱮᱞᱚᱜ ᱠᱟᱱᱟ ᱡᱟᱦᱟᱸ ᱫᱚ ᱦᱩᱭᱩᱜ ᱠᱟᱱᱟ ᱛᱤᱨᱞᱟᱹ ᱠᱚ ᱪᱮᱛᱟᱱ ᱨᱮ ᱠᱤᱱᱛᱩ ᱵᱟᱨᱮ ᱵᱟᱨᱮ ᱱᱩᱠᱩ ᱪᱮᱛᱟᱱ ᱨᱮᱱ ᱱᱟᱱᱟᱱ ᱨᱚᱠᱚᱢ ᱱᱟᱦᱟᱪᱟᱨ ᱥᱮ ᱵᱟᱹᱲᱤᱡ ᱱᱚᱡᱚᱨ ᱥᱮ ᱠᱟᱛᱷᱟ ᱵᱟᱛ ᱛᱨᱟ ᱥᱮ ᱵᱤᱭᱟ ᱢᱟᱱᱮ ᱟᱹᱰᱤ ᱚᱱᱮ ᱴᱚᱱ ᱴᱤᱴᱠᱟᱨᱤ ᱡᱟᱦᱟᱸ ᱫᱚ ᱯᱟᱹᱴᱷᱩᱣᱟᱹ ᱠᱚ ᱪᱮᱛᱟᱱ ᱨᱮ ᱥᱮ ᱮᱢᱱᱤ ᱦᱚᱸ ᱟᱭᱢᱟ ᱞᱮᱠᱟᱱ ᱦᱚᱲ ᱦᱚᱸ ᱛᱤᱨᱞᱟᱹ ᱠᱚ ᱪᱮᱛᱟᱱ ᱨᱮᱠᱚ ᱱᱟᱦᱟᱸᱱ ᱢᱟᱱᱮ ᱱᱟᱦᱟᱸᱜ ᱱᱟᱦᱟᱪᱟᱨ ᱦᱳᱭᱳᱜ ᱠᱟᱱᱟ᱾
ᱦᱩᱸ ᱜᱮ ᱮᱠᱟᱞᱜ ᱴᱷᱤᱠ ᱵᱤᱱ ᱞᱟᱹᱭ ᱟᱠᱟᱫᱟ,
ᱦᱮᱸ ᱟᱞᱤᱧᱟᱜ ᱢᱮᱢᱚᱱ ᱫᱚ ᱦᱩᱭᱩᱜᱜ ᱠᱟᱱᱟ ᱱᱚᱸᱜᱼᱚᱭ ᱡᱮ ᱱᱩᱱᱟᱹᱜ ᱜᱟᱱ ᱢᱚᱰᱟᱨᱱ ᱠᱟᱱᱟ ᱨᱮᱵᱚᱱ ᱞᱟᱹᱭ ᱫᱟ ᱢᱮᱱᱠᱷᱟᱱ ᱱᱚᱣᱟ ᱯᱚᱨᱮ ᱦᱚᱸ ᱢᱮᱱᱠᱷᱟᱱ ᱛᱤᱨᱞᱟᱹ ᱠᱚ ᱪᱮᱛᱟᱱ ᱨᱮᱜᱮ ᱪᱮᱫᱟᱜ ᱫᱚ ᱩᱱᱟᱹᱜ ᱴᱟᱜ ᱱᱚᱣᱟ ᱡᱮ ᱵᱟᱹᱲᱤᱡ ᱫᱚ ᱩᱱᱠᱩ ᱥᱟᱞᱟᱜ ᱪᱮᱫᱟᱜ ᱦᱩᱭᱩᱜ ᱠᱟᱱᱟ ᱪᱮᱫᱟᱜ ᱦᱩᱭᱩᱜ ᱠᱟᱱᱟ ᱥᱮ ᱵᱟᱹᱲᱤᱜ ᱱᱚᱡᱚᱨ ᱛᱮ ᱪᱮᱫᱟᱜ ᱠᱚ ᱧᱮᱞᱮᱜ ᱠᱚᱣᱟ ᱡᱮᱞᱮᱠᱟ ᱦᱩᱭᱩᱜ ᱠᱟᱱᱟ ᱟᱠᱚᱣᱟᱜ ᱵᱟᱝ ᱵᱟᱝ ᱮᱠᱫᱚᱢ ᱜᱮ ᱵᱟᱝ, ᱡᱮᱞᱮᱠᱟ ᱡᱮᱞᱮᱠᱟ ᱦᱳᱭᱳᱜ ᱠᱟᱱᱟ ᱟᱠᱚᱣᱟᱜ ᱦᱚᱨᱚᱜ ᱵᱟᱸᱫᱮ ᱴᱷᱤᱠ ᱜᱮ ᱦᱮᱸ ᱟᱠᱚᱣᱟᱜ ᱦᱚᱨᱚᱜ ᱵᱟᱸᱫᱮ ᱛᱷᱮᱠᱮ ᱛᱟᱯᱚᱨᱮ ᱟᱸ ᱡᱩᱫᱤᱭᱳ ᱪᱮᱜ ᱮᱱ ᱢᱟᱱᱮ ᱟᱹᱰᱤ ᱜᱟᱱ ᱜᱮ ᱧᱮᱞ ᱦᱩᱭᱩᱜ ᱠᱟᱱᱟ ᱡᱮ ᱱᱟᱦᱟᱪᱟᱨ ᱫᱚ ᱦᱩᱭᱩᱜ ᱠᱟᱱᱟ᱾ ᱟᱨ ᱱᱮᱛᱟᱨ ᱢᱟ ᱜᱚᱴᱟ ᱠᱚᱨᱮ ᱜᱮ ᱟᱸᱡᱚᱢᱚᱜ ᱠᱟᱱᱟ ᱱᱟᱱᱟᱱ ᱨᱚᱠᱚᱢ ᱮᱸ ᱠᱟᱛᱷᱟ ᱠᱚ ᱵᱟᱹᱲᱤᱡ ᱦᱩᱭᱩᱜ ᱠᱟᱱᱟ ᱛᱤᱨᱞᱟᱹ ᱥᱟᱶᱛᱮ ᱵᱟᱹᱲᱤᱡ ᱦᱩᱭᱩᱜ ᱠᱟᱱᱟ᱾ ᱟᱨ ᱡᱮᱢᱚᱱ ᱯᱟᱹᱴᱷᱩᱣᱟᱹ ᱠᱚᱠᱚ ᱪᱟᱞᱟᱜ ᱠᱟᱱᱟ ᱱᱚᱜᱼᱚᱭ ᱡᱮᱢᱚᱱ ᱱᱚ ᱡᱟᱦᱟᱸᱱᱟᱜ ᱟᱸ ᱤᱭᱟᱹ ᱠᱚᱨᱮᱥ ᱟᱸ
ᱤᱥᱠᱩᱞ ᱠᱚᱞᱮᱡᱽ ᱠᱚᱨᱮ,
ᱠᱩᱞ ᱠᱚᱞᱮᱡᱽ ᱠᱚᱨᱮ ᱠᱚ ᱪᱟᱞᱟᱜ ᱠᱟᱱᱟ ᱚᱱᱟ ᱠᱚᱨᱮ ᱦᱚᱸ ᱢᱮᱱ ᱫᱟᱠᱚ ᱠᱩᱞ ᱠᱟᱞᱮᱡᱽ ᱠᱟᱱᱟ ᱢᱮᱱᱠᱷᱟᱱ ᱚᱸᱰᱮᱱᱟᱜ ᱡᱮ ᱡᱟᱦᱟᱸ ᱟᱸ ᱩᱭᱦᱟᱹᱨ ᱵᱷᱟᱵᱽᱱᱟ ᱥᱮ ᱢᱟᱹᱱ ᱚᱱᱟ ᱫᱚ ᱠᱤᱱᱛᱩ ᱵᱟᱝ ᱛᱟᱦᱮᱸᱱ ᱠᱟᱱᱟ᱾
ᱦᱩᱸ,
ᱛᱟᱦᱚᱞᱮ ᱟᱹᱞᱤᱧᱟᱜ ᱢᱮᱢᱮᱱ ᱛᱮᱫᱚ ᱞᱟᱹᱭᱟᱭ ᱡᱮ ᱱᱩᱱᱟᱹᱜᱴᱟᱜ ᱪᱮᱫᱟᱜ ᱫᱚ ᱩᱱᱟᱹᱜ ᱴᱟᱜ ᱡᱮ ᱱᱟᱦᱟᱪᱟᱨ ᱢᱮᱱ ᱛᱤᱨᱞᱟᱹ ᱠᱚ ᱪᱮᱛᱟᱱ ᱛᱮᱜᱮ ᱩᱱᱟᱹᱜ ᱦᱩᱭᱩᱜ ᱠᱟᱱᱟ᱾
ᱦᱩᱸ ᱟᱹᱰᱤ ᱫᱟᱢᱟᱱ ᱠᱟᱛᱷᱟ ᱵᱤᱱ ᱞᱟᱹᱭ ᱠᱟᱫᱟ ᱟᱨ ᱟᱹᱞᱤᱧᱟᱜ ᱢᱚᱛ ᱛᱮᱦᱚᱸ ᱚᱱᱟᱜᱮ ᱞᱟᱹᱭᱟᱭ ᱡᱮ
ᱟᱸᱜ ᱱᱚᱣᱟ ᱫᱚ ᱡᱷᱚᱛᱚ ᱦᱚᱲᱟᱜ ᱢᱚᱫᱽᱫᱷᱮ ᱨᱮ ᱱᱚᱣᱟ ᱩᱭᱦᱟᱹᱨ ᱛᱟᱦᱮᱸ ᱫᱚᱨᱠᱟᱨ᱾ ᱡᱮ ᱛᱟᱛᱮ ᱟᱹᱵᱤᱱ ᱵᱚᱞᱚᱜ ᱟᱹᱞᱤᱧ ᱵᱚᱞᱚᱜ ᱡᱮ ᱱᱚᱣᱟ ᱥᱟᱶᱛᱟ ᱫᱚ ᱢᱤᱜ ᱦᱚᱲ ᱫᱟᱨᱟᱭ ᱛᱮᱫᱚ ᱚᱸ ᱵᱟᱝ ᱟᱹᱨᱩ ᱯᱷᱮᱨᱟᱣ ᱫᱟᱲᱮᱭᱟᱜᱼᱟ᱾ ᱱᱚᱣᱟ ᱠᱷᱟᱹᱛᱤᱨ ᱫᱚ ᱟᱵᱚ ᱥᱟᱱᱟᱢᱟᱜ ᱢᱚᱫᱷᱮ ᱨᱮᱜᱮ ᱚᱱᱟ ᱩᱭᱦᱟᱹᱨ ᱛᱮᱭᱟᱨ ᱦᱩᱭᱩᱜ ᱛᱟᱵᱚᱱᱟ ᱥᱮ ᱟᱸ ᱯᱨᱚᱛᱤᱴᱤ ᱟᱵᱚ ᱯᱨᱚᱛᱤᱴᱤ ᱯᱚᱨᱤᱵᱟᱨ ᱨᱮ ᱚᱱᱟ ᱥᱤᱠᱷᱱᱟᱹᱛ ᱮᱢᱟ ᱠᱚ ᱦᱩᱭᱩᱜ ᱛᱟᱵᱚᱱᱟ ᱟᱵᱚᱨᱮᱱ ᱚᱸᱜ ᱦᱩᱸᱰᱤᱧ ᱠᱚ ᱡᱟᱦᱟᱸᱭ ᱚᱸᱜ ᱢᱮᱱᱟᱜ ᱠᱚᱣᱟ ᱡᱮ ᱛᱤᱨᱞᱟᱹ ᱫᱚ ᱟᱭᱳ ᱞᱮᱠᱟᱱ ᱦᱚᱲ ᱠᱟᱱᱟ ᱠᱚ ᱥᱮ ᱟᱭᱳ ᱞᱮᱠᱟ ᱥᱮ ᱵᱚᱭᱦᱟ ᱢᱤᱥᱤ ᱞᱮᱠᱟ ᱱᱚᱡᱚᱨ ᱛᱮ ᱧᱮᱞ ᱫᱚᱨᱠᱟᱨ ᱡᱚᱛᱚ ᱠᱷᱚᱱᱟᱜ ᱢᱟᱲᱟᱝ ᱛᱮᱫᱚ ᱟᱨ ᱩᱱᱠᱩᱣᱟᱜ ᱦᱚᱨᱚᱜ ᱵᱟᱸᱫᱮ ᱨᱮ ᱡᱟᱦᱟᱸᱱᱟᱜ ᱡᱩᱫᱤ ᱠᱷᱩᱫ ᱛᱟᱦᱮᱸᱱᱟ ᱛᱟᱦᱚᱞᱮ ᱚᱱᱟ ᱫᱚ ᱞᱟᱹᱭ ᱥᱚᱫᱚᱨ ᱠᱟᱛᱮᱜ ᱥᱟᱵ ᱨᱟᱠᱟᱵ ᱫᱚᱨᱠᱟᱨ ᱟᱨ ᱟᱸᱜ ᱵᱤᱥᱮᱥ ᱠᱟᱛᱮ ᱟᱵᱚᱨᱮᱱ ᱥᱟᱶᱛᱟ ᱨᱮᱱ ᱟᱸ ᱡᱟᱦᱟᱸᱭ ᱟᱸ ᱫᱟᱫᱟ ᱛᱟᱠᱚ ᱢᱮᱱᱟᱜ ᱠᱚᱣᱟ ᱥᱮ ᱟᱸ ᱡᱩᱣᱟᱹᱱ ᱠᱚ ᱢᱮᱱᱟᱜ ᱠᱚᱣᱟ ᱥᱮ ᱠᱚᱲᱟ ᱜᱤᱫᱽᱨᱟᱹ ᱠᱚ ᱢᱮᱱᱟᱜ ᱠᱚᱣᱟ ᱩᱱᱠᱩ ᱴᱷᱮᱱᱤᱧ ᱟᱥᱚᱜᱼᱟ ᱡᱮ ᱟᱸᱜ ᱡᱚᱠᱷᱚᱱ ᱠᱚ ᱧᱮᱞᱟ ᱟᱵᱚᱨᱮᱱ ᱥᱟᱶᱛᱟ ᱨᱮᱱ ᱛᱤᱨᱞᱟᱹ ᱠᱚ ᱦᱤᱨᱤᱜ ᱯᱟᱹᱥᱤᱨ ᱠᱚ ᱛᱟᱦᱮᱸᱱ ᱠᱟᱱᱟ ᱛᱚᱠᱷᱚᱱ ᱟᱠᱚᱜᱮ ᱦᱤᱨ ᱥᱟᱢᱴᱟᱣ ᱨᱮᱱᱟᱜ ᱫᱟᱭᱤᱠᱛᱚ ᱠᱚ ᱦᱟᱛᱟᱣ ᱞᱮᱠᱷᱟᱱ ᱟᱹᱰᱤ ᱵᱷᱟᱹᱜᱤᱧ ᱵᱩᱡᱟ᱾ ᱟᱨ ᱚᱱᱟ ᱵᱮᱜᱚᱨ ᱛᱮ ᱡᱩᱫᱤ ᱟᱠᱮ ᱩᱱᱠᱩ ᱪᱮᱛᱟᱱ, ᱟ ᱵᱟᱹᱲᱤᱡ ᱱᱚᱡᱚᱨ ᱠᱚ ᱮᱢᱟ ᱛᱟᱦᱚᱞᱮ ᱫᱚ ᱚᱱᱟ ᱫᱚ, ᱟᱵᱚ ᱥᱟᱶᱛᱟ ᱪᱮᱛᱟᱱ ᱜᱮ ᱟᱹᱰᱤ ᱢᱟᱨᱟᱝ ᱟ, ᱢᱤᱫᱴᱤᱡ ᱯᱨᱚᱵᱷᱟᱵᱽ ᱜᱤᱰᱤᱭᱟᱭ ᱥᱮ ᱪᱮᱫ ᱵᱤᱱ ᱞᱟᱹᱭ ᱮᱫᱟ?
ᱦᱮᱸ ᱱᱚᱣᱟ ᱛᱚ ᱟᱹᱰᱤ ᱡᱩᱠᱛᱤ ᱥᱚᱝᱜᱚᱛᱚ ᱠᱟᱛᱷᱟ ᱵᱮᱤᱱ ᱢᱮᱛᱟᱣᱫ ᱞᱤᱧᱟᱹ᱾ ᱟᱨ ᱵᱩᱡᱷᱟᱹᱣ ᱦᱚᱞᱤᱧ ᱵᱩᱡᱷᱟᱹᱣ ᱠᱮᱫᱟ, ᱟᱨ ᱮᱴᱟᱜ ᱜᱮᱞᱤᱧ ᱯᱚᱨᱤᱥᱠᱟᱨ ᱥᱟᱹᱦᱤᱡ ᱮᱱᱟ᱾ ᱟ
ᱱᱚᱣᱟ ᱵᱟᱨᱮᱛᱮ ᱟᱹᱵᱤᱱ ᱡᱩᱫᱤ ᱠᱟᱹᱴᱤᱡ ᱵᱤᱱ ᱠᱩᱞᱤ ᱚ ᱥᱚᱫᱚᱨ ᱟᱹᱞᱤᱧ ᱠᱷᱟᱱ ᱠᱟᱴᱤᱡ ᱵᱷᱟᱜᱤ ᱞᱤᱧ ᱵᱩᱡ ᱠᱮᱭᱟ,
ᱟᱹᱞᱤᱧ ᱫᱚᱞᱤᱧ ᱢᱮᱢᱮᱱ ᱠᱟᱱᱟ ᱡᱮ, ᱥᱟᱹᱨᱤ ᱜᱮᱵᱮᱱ ᱞᱟᱹᱭ ᱠᱮᱫᱟ ᱡᱮ ᱡᱩᱣᱟᱹᱱ ᱠᱚᱲᱟ ᱜᱤᱫᱽᱨᱟᱹ ᱠᱚ ᱡᱩᱫᱤ ᱠᱟᱹᱴᱤᱡ ᱠᱚ, ᱱᱚᱜ ᱡᱮ ᱠᱚ ᱦᱤᱨᱤᱡ ᱯᱟᱹᱥᱤᱨ ᱠᱟᱱᱟ, ᱱᱚᱣᱟ ᱠᱚ ᱡᱤᱫᱤ ᱠᱟᱴᱤᱡ ᱯᱟᱹᱦᱟᱹᱨ ᱥᱟᱢᱴᱟᱣ-ᱟ ᱡᱩᱫᱤ ᱡᱟᱦᱟᱱᱟᱜ, ᱵᱷᱩᱞ ᱛᱨᱩᱴᱤ ᱠᱚ ᱛᱟᱦᱮᱱᱟ ᱚᱱᱟ ᱠᱚ ᱥᱟᱵ ᱨᱟᱠᱟᱵᱟ, ᱠᱤᱱᱛᱩ ᱱᱚᱶᱟ ᱱᱤᱭᱟᱹ ᱡᱮ ᱱᱚᱣᱟ ᱵᱷᱩᱞ, ᱱᱚᱣᱟ ᱱᱤᱭ ᱡᱮ ᱟᱠᱚ ᱢᱟᱱᱮ ᱵᱟᱹᱲᱤᱡ ᱱᱚᱡᱚᱨ ᱛᱮᱠᱚ ᱧᱮᱞ ᱮᱫᱟ, ᱱᱚᱣᱟ ᱫᱚ ᱵᱷᱟᱜᱮ ᱵᱟᱝ ᱧᱮᱞᱚᱜ ᱠᱟᱱᱟ ᱥᱮ᱾
ᱢᱟᱱᱮ ᱟᱠᱚᱮ ᱢᱟᱰᱟᱞᱚᱴᱚᱢ ᱫᱟᱠᱚ ᱡᱷᱚᱛᱚ ᱠᱤᱪᱷᱩ,
ᱦᱮᱸ ᱦᱮᱸ,
ᱡᱫᱤᱭᱳ ᱦᱤᱨᱤᱡ ᱯᱟᱹᱥᱤᱨ ᱢᱮᱱᱟᱜᱼᱟ, ᱚᱱᱟ ᱪᱮᱛᱟᱱ ᱨᱮ ᱟᱠᱚᱜᱮ ᱡᱚᱛᱚ ᱠᱚ ᱞᱚ ᱴᱚᱢ ᱪᱟᱵᱟᱭᱮᱫᱟ, ᱟᱨᱚ
ᱦᱮᱸ, ᱸ ᱦᱳᱭ ᱱᱚᱣᱟ ᱜᱮᱞᱤᱧ ᱞᱟᱹᱭᱫᱟ ᱡᱮ ᱟᱠᱚᱜᱮ ᱠᱟᱹᱴᱤᱡ ᱡᱩᱫᱤ ᱠᱚᱲᱟ ᱜᱤᱫᱽᱨᱟᱹ ᱜᱮ ᱡᱩᱫᱤ, ᱠᱚ ᱦᱟᱹᱨ ᱥᱟᱢᱴᱟᱣ ᱠᱮᱭᱟ, ᱥᱮ ᱵᱟᱵᱟ ᱠᱚ ᱟᱨ ᱡᱩᱣᱟᱹᱱ ᱠᱚᱲᱟ ᱠᱩᱲᱤ ᱠᱚᱲᱟ ᱜᱤᱫᱽᱨᱟᱹ ᱠᱚ᱾ ᱛᱟᱦᱚᱞᱮ ᱟᱹᱰᱤ ᱜᱮ ᱱᱟᱯᱟᱭ ᱠᱚᱜᱼᱟ᱾
ᱦᱮᱸ
ᱚᱱᱟ ᱥᱟᱶ ᱛᱮᱞᱤᱧ ᱞᱟᱹᱭᱟ ᱟᱵᱚ ᱟᱵᱚ ᱫᱚᱵᱚᱱ ᱞᱟᱡᱟᱜᱼᱟ, ᱪᱮᱫ ᱵᱚᱱ ᱞᱟᱡᱟᱜᱼᱟ᱾ ᱡᱟᱦᱟᱸᱭ ᱡᱟᱦᱟᱸᱭ ᱛᱤᱨᱞᱟᱹ ᱡᱩᱫᱤ ᱡᱟᱦᱟᱸᱞᱮᱠᱟ ᱦᱚᱨᱚᱜ ᱟᱠᱟᱫᱟᱭ ᱥᱮ ᱡᱟᱦᱟᱸ ᱞᱮᱠᱟ ᱵᱮᱵᱟᱹᱲᱤᱡ ᱧᱮᱞᱚᱜ ᱠᱟᱱ, ᱛᱟᱭᱟ ᱚᱱᱟ ᱞᱟᱹᱭ ᱥᱚᱫᱚᱨ ᱛᱮᱵᱚᱱ ᱞᱟᱡᱟᱜᱼᱟ, ᱢᱮᱱᱠᱷᱟᱱ ᱩᱱᱤ ᱛᱟᱭᱱᱚᱢ ᱨᱮ ᱡᱟᱦᱟᱱᱟᱜ ᱵᱟᱹᱲᱤᱡ ᱠᱟᱛᱷᱟ ᱥᱮ ᱩᱱᱤ ᱫᱚ ᱱᱚᱝᱠᱟᱭ ᱧᱮᱞᱚᱜᱼᱟ, ᱥᱮ ᱩᱱᱤ ᱫᱚ ᱱᱚᱝᱠᱟᱱᱟᱭ ᱩᱱᱤᱭᱟᱜ ᱜᱚᱴᱷᱚᱱ ᱱᱚᱝᱠᱟᱱ ᱛᱟᱭᱟ ᱚᱱᱟ ᱠᱚ ᱞᱟᱹᱭ ᱛᱮᱫᱚ ᱵᱟᱵᱚᱱ ᱞᱟᱡᱟᱜᱼᱟ᱾ ᱱᱚᱣᱟᱜᱮ ᱡᱩᱫᱤ ᱥᱟᱶᱛᱟ ᱨᱮᱱ ᱢᱟᱹᱱᱢᱤᱭᱟᱜ ᱢᱚᱱᱮᱨᱮ ᱦᱤᱡᱩᱜᱼᱟ ᱱᱚᱣᱟ ᱫᱤᱥᱟᱹ᱾ ᱡᱮ ᱥᱟᱹᱨᱤ ᱠᱟᱛᱷᱟ ᱞᱟᱹᱭ ᱛᱮᱫᱚ ᱞᱟᱡᱟᱣ ᱪᱮᱫ, ᱡᱟᱦᱟᱸᱭ ᱡᱩᱚᱫᱤ ᱥᱚᱛᱷᱤ ᱠᱮ ᱡᱟᱦᱟᱱᱟᱜ ᱟ, ᱡᱟᱦᱟᱸᱭ ᱥᱟᱣᱛᱮ ᱵᱮᱵᱟᱹᱲᱤᱡ ᱧᱮᱞᱚᱜ ᱠᱟᱱᱟ, ᱩᱱᱤ ᱡᱩᱫᱤ ᱚᱱᱟ ᱞᱟᱹᱭ ᱥᱟᱢᱴᱟᱣ ᱜᱟᱱᱚᱜᱼᱟ, ᱛᱟᱦᱞᱮ ᱚᱱᱟ ᱵᱮᱥᱤ ᱵᱷᱟᱜᱤ, ᱥᱮ ᱟᱨᱚ ᱯᱩᱱ ᱦᱚᱲ ᱴᱷᱮᱱ ᱞᱟᱹᱭ ᱠᱟᱛᱮᱫ ᱩᱱᱤᱭᱟᱜ ᱡᱟᱦᱟᱸ ᱚᱱᱟ ᱵᱟᱹᱲᱤᱡ ᱚᱨᱥᱚ ᱠᱟᱱᱟ, ᱚᱱᱟ ᱱᱤᱭᱟᱹ ᱟᱨᱦᱚᱸ ᱢᱟᱛᱟ ᱢᱟᱛᱤ ᱚᱱᱟ ᱵᱮᱥ᱾
ᱦᱮᱸ ᱟᱭᱢᱟᱼᱟᱭᱢᱟ ᱥᱟᱨᱦᱟᱣ, ᱟᱹᱰᱤ ᱫᱟᱢᱟᱱᱼᱫᱟᱢᱟᱱ ᱠᱟᱛᱷᱟ ᱵᱤᱱ ᱢᱮᱛᱟ ᱢᱮᱛᱟᱣᱟᱫ ᱞᱤᱧᱟᱹ᱾ ᱥᱟᱹᱨᱤᱜᱮ ᱡᱚᱠᱷᱚᱱ ᱧᱮᱞᱚᱜ ᱠᱟᱱᱟ ᱡᱮ, ᱚ ᱦᱮᱸ ᱢᱚᱬᱮ ᱦᱚᱲ ᱴᱷᱮᱱ ᱱᱚᱣᱟ ᱠᱟᱛᱷᱟ ᱯᱟᱥᱱᱟᱣ ᱠᱟᱛᱮ, ᱩᱱᱤ ᱡᱟᱦᱟᱸᱭ ᱵᱟᱹᱲᱤᱡ ᱵᱮᱵᱟᱹᱲᱤᱡ ᱠᱟᱹᱢᱤᱫᱟ ᱩᱱᱤ ᱦᱩᱰᱤᱧ ᱠᱟᱛᱮ ᱫᱚ ᱠᱳᱱᱳ ᱠᱟᱹᱢᱤ ᱫᱚ ᱵᱟᱝ ᱥᱚᱢᱟᱫᱷᱟᱱᱚᱜᱼᱟ, ᱪᱮᱫᱟᱜ ᱥᱮ ᱦᱮᱸ ᱚᱱᱟ ᱠᱟᱛᱷᱟ ᱫᱚ ᱡᱟᱦᱟᱸᱭ ᱵᱮᱵᱟᱹᱲᱤᱡ ᱮ ᱠᱟᱹᱢᱤ ᱫᱟᱭ ᱩᱱᱤᱭᱟᱜ ᱞᱩᱛᱩᱨ ᱨᱮᱜᱮ ᱡᱩᱫᱤ ᱱᱚᱣᱟ ᱠᱟᱛᱷᱟ ᱵᱚᱱ ᱢᱮᱛᱟᱣᱟᱭᱟ ᱡᱮ᱾ ᱱᱩᱜ ᱱᱚᱝᱠᱟ ᱥᱮ ᱦᱟᱱᱠᱟ ᱛᱤᱱᱟᱹᱜ ᱴᱟᱜ ᱵᱷᱟᱜᱮ ᱢᱚᱱᱫᱚ ᱞᱟᱹᱭ ᱨᱮᱱᱟᱜ
ᱦᱩᱹ᱾
ᱵᱷᱟᱞᱮ ᱨᱮᱱᱟᱜ ᱛᱟᱦᱚᱞᱮ ᱵᱩᱡᱷᱟᱹᱣᱟᱭ᱾
ᱦᱩᱸ ᱥᱮ ᱚᱱᱟ ᱥᱚᱢᱚᱥᱟ ᱨᱮᱱᱟᱜ ᱥᱮ ᱚᱱᱟ ᱡᱟᱦᱟᱸ ᱦᱩᱸ ᱥᱚᱢᱟᱫᱷᱟᱱ ᱦᱩᱭᱩᱜᱼᱟ᱾ ᱦᱩᱸ᱾
ᱠᱤᱱᱛᱩ ᱟᱵᱚᱣᱟᱜ ᱫᱚ ᱱᱚᱣᱟ ᱡᱟᱦᱟᱸ ᱥᱟ ᱢᱟᱱᱮ ᱴᱷᱤᱠ ᱨᱟᱦ ᱢᱟᱱᱮ ᱰᱟᱦᱟᱨ ᱛᱮ ᱵᱟᱝ ᱤᱫᱤ ᱠᱟᱛᱮᱜ ᱟᱵᱚ ᱫᱚ ᱢᱟᱱᱮ ᱵᱟᱹᱲᱤᱡ ᱰᱟᱦᱟᱨ ᱛᱮᱜ ᱥᱮᱜ ᱜᱮᱵᱚᱱ ᱵᱮᱥᱤ ᱵᱚᱱ
ᱦᱩᱸ ᱦᱩᱸ ᱚᱱᱟᱜᱤᱧ ᱞᱟᱹᱭᱟ ᱚᱱᱟᱜᱤᱧ ᱟᱥᱚᱜᱼᱟ, ᱡᱮ ᱟ ᱥᱟᱶᱛᱟ ᱨᱮ ᱟ ᱱᱚᱣᱟ ᱟᱹᱨᱩ ᱯᱷᱮᱨᱟᱣ ᱦᱤᱡᱩᱜ ᱢᱟ ᱡᱮ ᱡᱟᱦᱟᱸᱨᱮ ᱞᱟᱡᱟᱣ ᱫᱚᱨᱠᱟᱨ ᱚᱸᱰᱮᱜᱮ ᱢᱟᱹᱱᱢᱤ ᱞᱟᱡᱟᱜ ᱢᱟᱠᱚ ᱟᱨ ᱡᱟᱦᱟᱸᱨᱮ ᱵᱟᱝ ᱞᱟᱡᱟᱣ ᱫᱚᱨᱠᱟᱨ ᱚᱸᱰᱮ ᱫᱚ ᱵᱟᱝ ᱞᱟᱡᱟᱣ ᱠᱟᱛᱮᱜ ᱡᱟᱛᱮ ᱡᱷᱚᱛᱚ ᱠᱤᱪᱷᱩ ᱠᱚ ᱥᱟᱵ ᱨᱟᱠᱟᱵ ᱢᱟ, ᱡᱟᱛᱮ ᱚᱱᱟ ᱠᱚᱨᱮᱱᱟᱜ ᱥᱩᱨᱟᱹ ᱦᱚᱸ ᱧᱟᱢᱚᱜ ᱢᱟ ᱚᱱᱟ, ᱚᱱᱟ ᱨᱮᱱᱟᱜ ᱠᱚ ᱨᱤᱠᱟᱹᱭ ᱢᱟ᱾ ᱚᱱᱟᱜᱤᱧ ᱟᱥᱚᱜᱼᱟ, ᱟᱹᱵᱤᱱ ᱪᱮᱫ ᱵᱤᱱ ᱞᱟᱹᱭᱟ ᱱᱚᱣᱟ ᱢᱩᱫᱽ ᱛᱮ᱾
ᱦᱮᱸ ᱦᱮᱸ ᱚᱵᱚᱥᱳᱭ ᱵᱟᱝ ᱞᱟᱡᱟᱣ ᱠᱟᱛᱮ ᱚᱱᱟ ᱨᱮᱱᱟᱜ ᱞᱟᱹᱭ ᱯᱟᱥᱱᱟᱣ ᱠᱟᱛᱮᱜ ᱥᱟᱦᱚᱸᱥ ᱠᱟᱛᱮᱜ ᱞᱟᱹᱭ ᱯᱟᱥᱱᱟᱣ ᱠᱟᱛᱮᱜ ᱚᱱᱟ ᱨᱮᱱᱟᱜ ᱥᱚᱢᱟᱫᱷᱟᱱ ᱞᱮᱠᱷᱟᱱ ᱜᱮ ᱚᱱᱟ ᱫᱚ ᱥᱚᱢᱟᱫᱷᱟᱱᱚᱜ ᱜᱮᱭᱟ᱾ ᱟᱪᱪᱷᱟ᱾
ᱟᱨ ᱱᱚᱸᱜᱼᱚᱭ ᱡᱮ ᱛᱤᱨᱞᱟᱹ ᱠᱚ ᱟ ᱛᱟᱭᱱᱚᱢ ᱟᱠᱟᱱᱟ ᱠᱚ ᱱᱚᱣᱟ ᱚᱞᱚᱜ ᱯᱟᱲᱦᱟᱣ ᱫᱤᱜ ᱫᱤᱭᱮ ᱵᱤᱥᱮᱥ ᱠᱟᱛᱮ ᱟᱵᱚ ᱥᱚᱢᱟᱡᱽ ᱨᱮ, ᱟ ᱱᱚᱣᱟ ᱵᱟᱨᱮᱛᱮ ᱟᱵᱤᱱᱟᱜ ᱪᱮᱫ ᱢᱚᱱᱮ ᱦᱩᱭᱩᱜ ᱛᱟᱵᱤᱱᱟ ᱪᱮᱫ ᱪᱮᱫ ᱠᱚ ᱠᱟᱨᱚᱱ ᱠᱷᱟᱹᱛᱤᱨ ᱟᱵᱚᱣᱟᱜ ᱥᱟᱶᱛᱟ ᱨᱮᱱ ᱛᱤᱨᱞᱟᱹ ᱠᱚ ᱚᱞᱚᱜ ᱯᱟᱲᱦᱟᱣ ᱫᱤᱠ ᱫᱤᱭᱮ ᱛᱮᱠᱚ ᱛᱟᱭᱱᱚᱢ ᱟᱠᱟᱱᱟ?
ᱪᱮᱫ ᱪᱮᱫ ᱠᱟᱨᱚᱱ ᱠᱷᱟᱹᱛᱤᱨ ᱟ ᱟᱹᱞᱤᱧᱟᱜ ᱢᱚ ᱩᱱᱟᱹᱜ ᱟᱪᱪᱷᱟ ᱟᱪᱷ ᱟᱹᱞᱤᱧᱟᱜ ᱩᱭᱦᱟᱹᱨ ᱛᱮᱫᱚ ᱩᱱᱟᱹᱜ ᱫᱚ ᱵᱟᱞᱤᱧ ᱩᱦᱟᱹᱨ ᱛᱤᱭᱚᱜ ᱫᱟᱲᱭᱟᱜ ᱠᱟᱱᱟ ᱛᱚᱵᱮ ᱡᱚᱛᱚ ᱴᱟᱜ ᱞᱤᱧ ᱩᱭᱦᱟᱹᱨ ᱛᱤᱭᱳᱜ ᱫᱟᱲᱮᱭᱟᱜ ᱠᱟᱱᱟ ᱩᱱᱟᱹᱜ ᱴᱟ ᱜᱮᱞᱤᱧ ᱢᱮᱛᱟᱣᱵᱤᱱᱟ ᱦᱮᱸ᱾ ᱟᱹᱞᱤᱧ ᱞᱤᱧ ᱢᱮᱱᱫᱟ ᱡᱮ ᱦᱮᱸ ᱛᱤᱨᱞᱟᱹ ᱠᱚ ᱪᱤᱠᱟᱹᱛᱮ ᱩᱱᱟᱹᱜ ᱴᱟ ᱠᱚ ᱩᱭᱦᱟᱹᱨ, ᱤᱭᱟᱹ ᱪᱤᱠᱟᱹᱛᱮ ᱩᱱᱟᱹᱜ ᱴᱟ ᱠᱚ ᱛᱟᱭᱚᱢ ᱠᱟᱱᱟ? ᱚᱞᱚᱜ ᱯᱟᱲᱦᱟᱜ ᱨᱮ, ᱱᱮᱦ ᱟ ᱟᱹᱰᱤ ᱯᱟᱹᱦᱤᱞ ᱠᱷᱚᱱᱟᱜ ᱢᱟ ᱢᱤᱫᱴᱟᱝ ᱢᱟ ᱟᱵᱚ ᱢᱟ ᱱᱚᱣᱟ ᱥᱚ ᱥᱟᱶᱛᱟ ᱨᱮ, ᱟᱹᱰᱤᱴᱟᱜ ᱜᱮ ᱱᱚᱣᱟ ᱥᱮᱨᱣᱟ ᱢᱮᱱᱟᱜᱼᱟ ᱡᱮ ᱛᱤᱨᱞᱟᱹ ᱦᱳᱭ ᱞᱮᱠᱷᱟᱱ ᱜᱮ ᱢᱤᱫᱴᱟᱝ ᱟᱭᱟᱜ ᱢᱤᱫᱴᱟᱝ ᱦᱮᱸ ᱵᱚᱭᱮᱥ ᱦᱳᱭᱳᱜ ᱛᱟᱭᱟ, ᱛᱟᱨᱯᱚᱨᱮ ᱡᱟᱶᱟᱭ ᱚᱲᱟᱜ ᱢᱤᱫᱴᱮᱱ ᱴᱷᱟᱶ ᱡᱟᱶᱟᱭ ᱚᱲᱟᱜ ᱨᱮ ᱴᱷᱟᱶ, ᱠᱤᱱᱛᱩ ᱟᱞᱤᱧᱟᱜ ᱟ ᱢᱮᱱ ᱛᱮᱫᱚ ᱟᱹᱰᱤ ᱴᱟᱜ ᱜᱮ ᱟ ᱴᱷᱤᱠ ᱦᱮᱡ ᱠᱟᱱᱟ ᱱᱤᱭᱟᱹ ᱥᱮ ᱢᱳᱰᱟᱱ ᱡᱩᱜᱽ ᱡᱟᱦᱟᱸ ᱵᱚᱱ ᱢᱮᱛᱟᱣᱟᱜ ᱠᱟᱱᱟ ᱥᱮ, ᱚᱱᱟᱨᱮ ᱟᱹᱰᱤᱴᱟᱜ ᱜᱮ ᱴᱷᱤᱠ ᱦᱮᱡ ᱠᱟᱱᱟ ᱡᱮ ᱠᱤᱪᱷᱩ ᱠᱤᱪᱷᱩ ᱫᱚ ᱛᱤᱨᱞᱟᱹ ᱠᱚᱫᱚ ᱤᱥᱠᱩᱞ ᱠᱚᱞᱮᱡᱽ ᱫᱚᱠᱚ ᱧᱮᱧᱟᱢ ᱫᱟ, ᱚᱱᱟ ᱨᱮᱱᱟᱜ ᱜᱩᱱ ᱜᱩᱱᱰᱤ ᱫᱚ ᱟᱹᱰᱤᱴᱟᱜ ᱜᱮᱠᱚ ᱯᱟᱨᱚᱢ ᱤᱫᱤᱭᱮᱫᱟ ᱾ ᱛᱳ ᱛᱚᱵᱩᱳ ᱛᱚᱵᱩᱳ ᱠᱤᱱᱛᱩ ᱱᱚᱸᱜᱼᱚᱭ ᱟᱛᱩ ᱠᱚᱨᱮᱜ ᱫᱚ ᱵᱤᱥᱮᱥ ᱠᱟᱭᱛᱮ ᱟᱛᱳ ᱠᱚᱨᱮᱫ ᱫᱚ ᱠᱤᱱᱛᱩ ᱠᱤᱪᱷᱩ ᱛᱤᱨᱞᱟᱹ ᱠᱚᱫᱚ ᱟᱹᱰᱤ ᱮᱴᱟᱜ ᱠᱤᱪᱷᱩ ᱢᱟᱱᱮ ᱥᱚᱢᱢᱩᱠᱷᱤᱱ ᱦᱩᱭᱩᱜ ᱠᱟᱱ ᱛᱟᱠᱚᱣᱟ ᱾
ᱦᱩᱸ ᱟᱨ, ᱟᱨ ᱢᱤᱫᱴᱤᱡ ᱠᱟᱛᱷᱟ ᱞᱤᱧ ᱥᱟᱵ ᱨᱟᱠᱟᱵ ᱫᱟ ᱡᱮ ᱟᱹᱵᱤᱱ ᱠᱤ ᱢᱚᱱᱮᱭ ᱟᱵᱤᱱ ᱱᱚᱣᱟ ᱨᱮᱱᱟᱜ ᱠᱟᱨᱚᱱ ᱦᱤᱥᱟᱹᱵ ᱛᱮᱫᱚ ᱟᱨ ᱱᱚᱣᱟ ᱟᱛᱩ ᱴᱚᱞᱟ ᱨᱮᱱᱟᱜ ᱡᱟᱦᱟᱸ ᱩᱭᱦᱟᱹᱨ ᱪᱤᱱᱛᱟᱹ ᱚᱱᱟ ᱠᱤᱪᱷᱩᱴᱟ ᱫᱟᱭᱤ ᱜᱮᱭᱟ?
ᱦᱮᱸ ᱚᱵᱚᱥᱥᱳᱭ ᱱᱚᱣᱟ ᱫᱚᱞᱤᱧ ᱞᱟᱹᱭ ᱫᱟᱲᱮᱭᱟᱜᱼᱟ ᱠᱤᱪᱷᱩᱴᱟᱜ ᱫᱚ ᱵᱟᱝ ᱟᱹᱰᱤᱴᱟᱜ ᱜᱮᱞᱤᱧ ᱢᱚᱱᱮᱭᱟ ᱡᱮ ᱫᱟᱹᱭᱤ ᱜᱮᱭᱟ ᱪᱮᱫᱟᱜ ᱥᱮ ᱡᱟᱦᱟᱸᱭ ᱛᱤᱨᱞᱟᱹ ᱥᱟᱞᱟᱜ ᱛᱮ ᱱᱚᱣᱟ ᱦᱳᱭᱳᱜᱼᱟ ᱩᱱᱤ ᱢᱟ ᱩᱱᱟᱹᱜ ᱫᱚ ᱵᱟᱭ ᱩᱭᱦᱟᱹᱨ ᱫᱟᱲᱮᱭᱟᱜᱼᱟ ᱾ ᱥᱮ ᱩᱭᱦᱟᱹᱨ ᱠᱮ ᱨᱮᱦᱚᱸᱭ ᱚᱱᱟ ᱱᱤᱭᱮ ᱫᱚ ᱩᱱᱤ ᱟᱡ ᱢᱤᱫ ᱦᱚᱲ ᱛᱮᱫᱚ ᱚᱱᱟ ᱫᱚ ᱵᱟᱭ ᱯᱨᱚᱴᱮᱠ ᱫᱟᱲᱮᱭᱟᱜᱼᱟ ᱚᱛᱚᱭᱮᱵ ᱡᱟᱦᱟᱸᱭ ᱢᱟᱨᱟᱝ ᱟᱡᱨᱮᱱ ᱡᱟᱦᱟᱸᱭ ᱜᱷᱟᱨᱚᱸᱡᱽ ᱨᱮᱱ ᱢᱮᱱᱟᱜ ᱠᱚᱣᱟ ᱢᱟᱨᱟᱝ ᱠᱚ ᱩᱱᱠᱩ ᱜᱮ ᱡᱩᱫᱤ ᱟᱠᱚ ᱠᱚ ᱵᱩᱡᱷᱟᱹᱣ ᱮᱭᱟ ᱡᱮ ᱧᱮᱞ ᱢᱮ ᱵᱤᱴᱤ ᱱᱚᱝᱠᱟ ᱱᱚᱝᱠᱟ ᱵᱷᱟᱵᱛᱮ ᱯᱟᱲᱦᱟᱣ ᱥᱮ ᱱᱚᱝᱠᱟ ᱵᱷᱟᱵᱛᱮ ᱟ ᱱᱚᱣᱟ ᱰᱟᱦᱟᱨ ᱛᱮ ᱛᱟᱲᱟᱢ ᱾ ᱚᱱᱟ ᱰᱟᱦᱟᱨ ᱛᱚ ᱩᱱᱠᱩᱣᱟᱜ ᱜᱮᱛᱚ ᱥᱟᱵ ᱨᱟᱠᱟᱵ ᱨᱮᱱᱟᱜ ᱫᱟᱭᱤᱛᱛᱚ ᱠᱟᱱ ᱛᱟᱠᱚᱣᱟ ᱾ ᱚᱛᱚᱭᱮᱵ ᱩᱱᱠᱩ ᱜᱮ ᱡᱩᱫᱤ ᱢᱟᱨᱟᱝ ᱦᱚᱲ ᱠᱚᱜᱮ ᱡᱩᱫᱤ ᱱᱚᱣᱟ ᱫᱟᱭᱤᱛᱛᱚ ᱠᱚ ᱦᱟᱛᱟᱣᱟ ᱥᱮ ᱦᱟᱹᱨ ᱥᱟᱢᱴᱟᱭ ᱮᱭᱟᱠᱚ ᱛᱟᱦᱚᱞᱮ ᱟᱹᱰᱤᱴᱟᱜ ᱜᱮ ᱛᱤᱨᱞᱟᱹᱣᱟᱜ ᱢᱤᱫᱴᱟᱝ ᱱᱟᱜᱟ ᱟ ᱞᱟᱦᱟ ᱥᱮᱫ ᱟᱨᱦᱚ ᱡᱟᱸᱜᱟ ᱨᱟᱠᱟᱵ ᱫᱚ ᱟᱹᱰᱤᱴᱟᱜ ᱜᱮ ᱵᱷᱟᱜᱤᱜ ᱛᱟᱭᱟ ᱾ ᱟᱡ ᱩᱭᱦᱟᱹᱨ ᱫᱟᱲᱮᱭᱟᱜᱼᱟᱭ ᱾
ᱟᱭᱢᱟ ᱟᱭᱢᱟ ᱥᱟᱨᱦᱟᱣ ᱟᱹᱰᱤ ᱫᱟᱢᱟᱱ ᱫᱟᱢᱟᱱ ᱠᱟᱛᱷᱟ ᱵᱤᱱ ᱞᱟᱹᱭ ᱠᱮᱫᱟ᱾ ᱚᱠᱛᱚ ᱠᱚᱦᱚᱸ ᱟᱭᱢᱟ ᱦᱩᱭ ᱤᱫᱤᱜ ᱠᱟᱱᱟ ᱛᱟᱦᱚᱞᱮ ᱛᱮᱦᱮᱧᱟᱜ ᱥᱟᱛᱟᱢ ᱫᱚ ᱱᱚᱸᱰᱮ ᱜᱮ ᱢᱩᱪᱟᱹᱫ ᱫᱟᱞᱤᱧ ᱾
ᱟᱪᱪᱷᱟ ᱡᱚᱦᱟᱨ᱾